ᱡᱚᱦᱟᱨ ᱜᱮ ᱾
ᱩᱸ, ᱦᱮᱸ ᱦᱮᱞᱳ ᱾
ᱦᱳᱭ ᱟᱨ ᱦᱳᱭ ᱟᱸᱡᱚᱢᱚᱜ ᱠᱟᱱ ᱜᱮᱭᱟ ᱾
ᱦᱟᱸ ᱡᱚᱦᱟᱨ ᱜᱮ, ᱦᱮᱸ ᱟᱸᱡᱚᱢᱚᱜ ᱠᱟᱱᱟ ᱾
ᱳᱭ ᱾
ᱩᱸᱦ ᱾
ᱱᱟᱯᱟᱭ ᱜᱮ ᱛᱟᱦᱞᱮ ᱟᱨ ᱪᱮᱫ ᱠᱚᱵᱮᱱ ᱪᱤᱠᱟᱹ ᱵᱟᱲᱟᱭᱮᱫ ᱠᱟᱱᱟ ᱱᱤᱛ ᱵᱮᱲᱟ ᱫᱚ ᱱᱟᱦᱟᱜ? ᱪᱮᱫ ᱠᱚᱯᱮ ᱠᱟᱹᱢᱤ ᱵᱟᱲᱟᱭᱮᱫ ᱠᱟᱱᱟ?
ᱚᱸ ᱚᱲᱟᱜ ᱠᱚᱨᱮᱜ ᱜᱮ ᱱᱟᱜ ᱠᱷᱟᱱ ᱱᱚᱜᱼᱚᱭ ᱱᱤᱛᱚᱜ ᱫᱚ ᱡᱚᱢ ᱵᱟᱲᱟ ᱠᱟᱛᱮᱫ ᱫᱩᱲᱩᱵ ᱵᱟᱲᱟ ᱦᱳᱭ ᱠᱟᱱᱟ ᱾ ᱡᱤᱨᱟᱹᱣ ᱵᱟᱲᱟ ᱦᱳᱭ ᱠᱟᱱᱟ, ᱦᱩᱸ ᱾ ᱟᱯᱮ ᱠᱚᱫᱚ ᱢᱟᱸᱡᱟᱱ ᱠᱚ ᱥᱮ ᱵᱟᱹᱥᱭᱟᱹᱢ ᱠᱚ ᱦᱳᱭᱮᱱ ᱛᱟᱯᱮᱭᱟ?
ᱟ-ᱦᱳᱭ, ᱡᱚᱢ ᱵᱟᱲᱟ ᱠᱚᱫᱚ ᱦᱩᱭ ᱠᱟᱱ, ᱡᱟᱦᱟᱸᱭ ᱠᱚᱣᱟᱜ ᱠᱚᱫᱚ ᱟᱨ ᱱᱮ ᱦᱚᱲ ᱫᱚ ᱟᱹᱣᱨᱤ ᱡᱚᱢ ᱦᱳᱭᱳᱜᱼᱟ ᱱᱟᱦᱟᱜ ᱡᱚᱢ ᱚᱱᱠᱟ ᱾ ᱡᱟᱹᱯᱤᱫ ᱦᱤᱲᱤᱧ ᱦᱩᱭ ᱟᱠᱟᱱ ᱛᱟᱦᱮᱱᱟ ᱚᱱᱮ ᱵᱮᱱ ᱢᱮᱱ ᱞᱮᱠᱟ ᱟᱫᱚ ᱡᱟᱹᱯᱤᱫ ᱦᱤᱲᱤᱧ ᱦᱩᱭ ᱟᱠᱟᱱ ᱛᱟᱦᱮᱱ ᱠᱷᱟᱱ ᱫᱚ ᱚᱱᱟ ᱤᱭᱟᱹᱛᱮ ᱦᱤᱲᱤᱧ ᱠᱟᱱ ᱛᱟᱦᱮᱱᱟ ᱟᱨ ᱱᱚᱜ ᱚᱭ ᱱᱤᱛᱚᱜ ᱜᱮ ᱵᱤᱨᱤᱫ ᱠᱟᱛᱮᱜ ᱛᱷᱚᱲᱟ ᱜᱷᱟᱹᱲᱤᱡ ᱞᱟᱦᱟᱨᱮ ᱟᱫᱚ ᱨᱚᱯᱚᱲ ᱠᱚ ᱦᱩᱭᱩᱜ ᱠᱟᱱᱟ ᱛᱷᱚᱲᱟ ᱾ ᱟᱨ ᱛᱷᱚᱲᱟ ᱵᱮᱥ ᱵᱟᱝ ᱞᱟ-ᱞᱟᱸᱜᱟ ᱨᱮ ᱦᱚᱲᱢᱚ ᱠᱚᱨᱮ ᱞᱟᱸᱜᱟ ᱜᱮ ᱴᱷᱤᱠᱟᱹᱜ ᱠᱟᱱᱟ ᱛᱮᱦᱤᱧ ᱫᱚ ᱦᱳᱭᱥᱮ, ᱦᱮᱸ ᱾
ᱛᱟᱦᱞᱮ ᱟᱯᱮᱫᱚ ᱦᱩᱲᱩ ᱠᱚᱫᱚ ᱱᱟᱦᱟᱜ ᱯᱮ ᱨᱚᱦᱚᱭ ᱵᱟᱲᱟᱭᱮᱜᱼᱟ ᱥᱮ ᱵᱟᱝᱟ?
ᱦᱳᱭ, ᱦᱳᱲᱳ ᱠᱚᱫᱚ ᱨᱚᱦᱚᱭ ᱵᱟᱲᱟᱜᱮ ᱱᱟᱦᱟᱜ ᱟᱨ ᱦᱳᱲᱳ ᱨᱚᱦᱚᱭ ᱠᱟᱹᱢᱤ ᱠᱚᱫᱚ ᱱᱟᱦᱟᱜ ᱟᱫᱷᱟ ᱠᱟᱹᱢᱤ ᱠᱟᱱᱟ ᱟᱨ ᱢᱚᱱᱮᱠᱟᱨ ᱞᱟᱹᱭ ᱞᱮᱠ-ᱠᱷᱟᱡ ᱱᱟᱦᱟᱜ ᱟᱫᱷᱟᱣ ᱠᱚᱫᱚ ᱨᱚᱦᱚᱭ ᱪᱟᱵᱟ ᱵᱟᱲᱟ ᱠᱟᱱᱟ ᱟᱨ ᱟᱫᱷᱟᱢ ᱱᱟᱦᱟᱜ ᱵᱟᱹᱠᱤ ᱢᱮᱱᱟᱜᱼᱟ, ᱾ ᱟᱫᱚ ᱢᱮᱱ ᱠᱟᱛᱷᱟ ᱫᱚ ᱠᱟᱱᱟ ᱡᱮ ᱦᱳᱲᱳ ᱨᱚᱦᱚᱭ ᱫᱤᱱ ᱫᱚ ᱟᱹᱰᱤ ᱨᱟᱹᱥᱠᱟᱹ ᱟᱹᱭᱠᱟᱹᱜ ᱾ ᱛᱮᱦᱮᱱᱟ ᱟᱨ ᱵᱟᱹᱭᱦᱟᱹᱲ ᱠᱚ ᱥᱮᱫ ᱞᱮ ᱥᱮᱱ ᱞᱮᱱᱟ ᱱᱤᱛ ᱚᱠᱛᱮ ᱾ ᱢᱟᱱᱮ ᱦᱚᱞᱟ ᱥᱮᱫ, ᱟᱠᱟᱴᱟᱜ ᱠᱟᱡᱟᱠ ᱜᱟᱰᱟ ᱠᱚᱨᱮ ᱠᱷᱚᱱ ᱦᱟᱠ, ᱦᱟᱹᱠᱩ ᱠᱚ ᱨᱟᱠᱟᱵ ᱠᱟᱱᱟ ᱱᱟᱦᱟᱜ ᱟᱫᱚ ᱟᱹᱰᱤ ᱱᱟᱯᱟᱭ ᱟᱹᱭᱠᱟᱹᱜ ᱠᱟᱱ ᱛᱟᱦᱮᱱᱟ ᱦᱟᱹᱠᱩ ᱜᱚᱡ ᱵᱟᱲᱟ ᱠᱚᱨᱮ ᱾
ᱚᱜ-ᱚ, ᱟᱪ-ᱪᱷᱟ ᱾ ᱦᱮᱸ, ᱦᱟᱠᱩ ᱜᱚᱡ ᱢᱟ ᱟᱹᱰᱤ ᱱᱟᱯᱟᱭ ᱜᱮ ᱟᱹᱭᱠᱟᱹᱜ ᱛᱟᱦᱮᱱᱟ ᱾
ᱦᱩᱸ, ᱛᱟᱦᱚᱞᱮ ᱦᱟᱠᱳ ᱠᱚᱫᱚ ᱯᱮ ᱧᱟᱢ ᱵᱟᱲᱟ ᱠᱚ ᱛᱟᱦᱮᱱᱟ ᱥᱮ ᱵᱟᱝ ᱟᱯᱮ ᱫᱚ?
ᱦᱮᱸ, ᱟᱫᱚ ᱱᱮᱥ ᱫᱚ ᱱᱟᱦᱟᱜ ᱚᱱᱠᱟ ᱟ ᱹᱣᱨᱤ ᱫᱟᱜ ᱟᱭᱛᱚ ᱾ ᱧᱟᱢ ᱫᱚ ᱧᱟᱢᱚᱜ ᱜᱮᱭᱟ ᱠᱚ ᱨᱟᱠᱟᱵ ᱵᱟᱲᱟᱜ ᱜᱮᱭᱟ ᱠᱚ ᱦᱟᱠᱩ ᱾ ᱰᱷᱮᱨ ᱫᱟᱜ ᱞᱮᱠᱷᱟᱱ ᱫᱚ ᱟᱨ ᱱᱮᱛᱟᱨ ᱫᱚ ᱱᱟᱦᱟᱜ ᱨᱟᱠᱟᱵ ᱦᱟᱠᱩ ᱜᱮᱛᱚ ᱾ ᱫᱟᱜ ᱡᱟᱦᱟᱸ ᱞᱮᱠᱟᱛᱮ ᱟᱹᱛᱩᱱᱟ ᱚᱱᱠᱟ ᱛᱮᱜᱮ ᱦᱟᱸᱜ ᱦᱟᱠᱩ ᱠᱚ ᱨᱟᱠᱟᱵ ᱟ ᱾
ᱦᱳᱭ -ᱦᱳᱭ, ᱟᱨ ᱱᱟᱦᱟᱜ ᱴᱚᱜ ᱴᱚᱨᱚᱰᱟᱝ ᱚᱰᱟᱣ ᱠᱚ ᱱᱟᱦᱟᱜ ᱟᱹᱰᱤ ᱱᱟᱯᱟᱭ ᱟᱹᱭᱠᱟᱹᱜ ᱛᱟᱦᱮᱱᱟ ᱟᱨ ᱨᱟᱹᱥᱠᱟᱹ ᱟᱹᱭᱠᱟᱹᱜ ᱛᱟᱦᱮᱱᱟ ᱦᱟᱠᱩ ᱠᱚ ᱡᱚᱢ ᱠᱚ ᱨᱮ ᱾ ᱢᱮᱱ ᱠᱮᱭᱟᱢ, ᱟ-ᱜ
ᱦᱮᱸ, ᱦᱮᱸ ᱾
ᱦᱟᱠᱩ ᱠᱚ ᱡᱷᱟᱹᱞᱤᱜ ᱠᱷᱟᱡ ᱫᱚ ᱱᱟᱦᱟᱜ ᱟᱹᱰᱤ ᱵᱮᱹᱥ ᱟᱹᱭᱠᱟᱹᱜ ᱛᱟᱦᱮᱱᱟ ᱡᱟᱦᱟᱱᱟᱜ ᱠᱚ, ᱚᱱᱠᱟ ᱠᱟᱹᱢᱤ ᱠᱚᱦᱚᱸ ᱟᱹᱰᱤ ᱱᱟᱯᱟᱭ ᱟᱹᱭᱠᱟᱹᱜᱼᱟ ᱠᱷᱮᱛ ᱠᱚᱨᱮ ᱦᱚᱸ ᱦᱟᱠᱩ ᱥᱟᱵ ᱦᱚᱸ ᱚᱱᱟ ᱥᱟᱶ ᱥᱟᱶᱛᱮ ᱾
ᱦᱳᱭ ᱾
ᱢᱟᱱᱮ ᱟᱥᱠᱮᱹᱛ ᱠᱚ ᱵᱟᱝ ᱟᱹᱭᱠᱟᱹᱜᱼᱟ ᱦᱳᱭ ᱥᱮ ᱾
ᱦᱚᱸ, ᱟᱨ ᱛᱟᱞᱦᱮ ᱱᱚᱝᱠᱟ ᱟᱯᱮ ᱥᱮᱫ ᱫᱚ ᱵᱤᱨ ᱠᱚ ᱥᱮ ᱵᱩᱨᱩ ᱛᱳᱜ ᱫᱚ ᱢᱮᱱᱟᱜ ᱟᱥᱮ ᱵᱟᱹᱱᱩᱜᱼᱟ?
ᱦᱳᱭ ᱟᱞᱮ ᱥᱮᱫ ᱫᱚ ᱵᱤᱨ ᱠᱩ, ᱵᱩᱨᱩ ᱠᱩ, ᱟᱫᱚ ᱢᱮᱱᱟᱜ ᱜᱮᱭᱟ ᱟᱨ ᱟᱹᱰᱤ ᱟᱴ ᱢᱮᱱᱟᱢ ᱵᱤᱨ ᱜᱟᱡᱟᱲ ᱢᱮᱱᱟᱜ-ᱟ ᱚᱱᱟ ᱮᱠᱞᱟ ᱵᱚᱞᱚᱜ ᱦᱚᱸ ᱵᱚᱛᱚᱨ ᱜᱮᱢ ᱟᱹᱭᱠᱟᱹᱣᱟ ᱚᱱᱠᱟ ᱵᱤᱨ ᱠᱚ ᱢᱮᱱᱟᱜ-ᱟ ᱟᱹᱰᱤ ᱜᱟᱴ ᱩᱱᱠᱩ ᱛᱩᱭᱩ ᱠᱚ ᱠᱩᱞᱟᱹᱭ ᱠᱚ ᱡᱤᱵᱽ-ᱡᱤᱭᱟᱹᱞᱤ ᱠᱚ ᱢᱮᱱᱟᱜ ᱠᱚᱣᱟ ᱱᱟᱦᱟᱜ ᱡᱟᱹᱥᱛᱤ ᱠᱟᱭ ᱫᱚ ᱱᱟᱦᱟᱜ ᱚᱱᱠᱟ ᱥᱮᱸᱫᱽᱨᱟ ᱠᱚᱨᱮ ᱜᱮᱞᱮ ᱵᱚᱞᱚ ᱵᱟᱲᱟᱜ ᱛᱟᱦᱮᱱᱟ ᱟᱹᱣᱲᱤ ᱫᱚ ᱵᱟᱝ ᱠᱷᱟᱱᱡ ᱜᱮ ᱦᱳᱭ ᱟᱨ ᱟᱯᱮ ᱥᱮᱫ ᱫᱚ ᱢᱮᱱᱟᱜ ᱟᱥᱮ ᱵᱟᱝ?
ᱚᱱᱠᱟ ᱵᱤᱨ ᱠᱚᱫᱚ ᱵᱟᱹᱱᱩᱜ ᱠᱟᱫᱟ ᱱᱚᱝᱠᱟ ᱨᱚᱦᱚᱭ ᱵᱟᱜᱟᱱ ᱵᱤᱨ ᱢᱮᱱᱟᱜ-ᱟ ᱟᱨ ᱪᱮᱫ
ᱦᱩᱸ ᱦᱩᱸ ᱟᱪᱪᱷᱟ ᱟᱪᱪᱷᱟ ᱛᱟᱦᱚᱞᱮ ᱛᱚᱵᱮ ᱥᱟᱦᱟᱱ ᱥᱟᱠᱟᱢ ᱡᱚᱠᱷᱚᱱ ᱞᱟᱠ ᱛᱤ ᱯᱮᱭᱟ ᱩᱱ ᱚᱠᱛᱮ ᱫᱚ ᱱᱟᱦᱟᱜ ᱚᱱᱟ ᱵᱤᱨ ᱠᱷᱚᱡ ᱯᱮ ᱟᱹᱜᱩᱭ ᱛᱟᱦᱮᱱ ᱜᱮᱭᱟ ᱥᱮ ᱢᱟᱱᱮ ᱚᱠᱟ ᱠᱷᱚᱡ ᱯᱮ ᱟᱹᱜᱩᱭ ᱛᱟᱦᱮᱱᱟ ᱚᱱᱟ ᱨᱚᱦᱚᱭ ᱵᱤᱨ ᱠᱷᱚᱡ ᱜᱮ ᱥᱮ
ᱦᱮᱸ ᱨᱚᱦᱚᱭ ᱵᱤᱨ ᱠᱷᱚᱱᱟᱜ ᱜᱮ ᱡᱟᱦᱟᱸ ᱢᱤᱫ ᱵᱟᱨ ᱚᱱᱠᱟ ᱟᱡᱡᱽᱜᱟᱲ ᱫᱟᱨᱮ ᱠᱚ ᱠᱚ ᱢᱮᱱᱟᱜ-ᱟ ᱚᱱᱟ ᱠᱚᱨᱮᱱᱟᱜ ᱰᱟᱹᱨ ᱠᱚ ᱜᱚᱡ ᱵᱟᱲᱟᱜ-ᱟ ᱚᱱᱟ ᱠᱚ ᱱᱚᱝᱠᱟ ᱦᱤᱥᱟᱹ ᱠᱚ ᱛᱮᱠᱚ ᱛᱤᱭᱳᱜ ᱵᱟᱲᱟᱭᱟ᱾ ᱟᱨ ᱱᱟᱦᱟᱜ ᱱᱚᱜ-ᱚᱭ ᱡᱟᱦᱟᱸ ᱯᱷᱟᱠᱟ ᱥᱚᱢᱚᱭ ᱨᱮ ᱪᱟᱹᱛ ᱵᱟᱹᱭᱥᱟᱹᱠᱷ ᱥᱚᱢᱚᱭ ᱨᱮ ᱩᱱ ᱥᱚᱢᱚᱭ ᱫᱚ ᱱᱚᱝᱠᱟ ᱡᱟᱦᱟᱸ ᱚᱱᱟ ᱞᱟᱴᱟᱠᱚᱜ ᱠᱟᱱ ᱦᱟᱹᱴᱩ ᱫᱟᱨᱮ ᱠᱚ ᱟᱨ ᱠᱩᱴᱤᱥ ᱫᱟᱨᱮ ᱠᱚ ᱱᱚᱣᱟ ᱠᱚ ᱥᱟᱦᱟᱱ ᱜᱮ ᱠᱚ ᱢᱟᱜᱽ ᱟᱞᱮ ᱟᱨ ᱪᱮᱫ ᱟᱞᱮᱫᱚ ᱟᱨ ᱱᱚᱝᱠᱟ ᱚᱱᱮ ᱡᱟᱦᱟᱸ ᱨᱚᱦᱚᱭ ᱵᱟᱜᱟᱱ ᱠᱚ ᱢᱮᱱᱟᱜ-ᱟ ᱚᱱᱟ ᱪᱟᱨᱮᱡ ᱫᱟᱨᱮ ᱡᱟᱦᱟᱸ ᱠᱨᱤᱥᱱᱚᱪᱩᱲᱟᱹ ᱞᱮᱠᱟ ᱧᱚᱜ ᱫᱟᱨᱮ ᱢᱮᱱᱟᱜ ᱫᱚ ᱦᱳᱭ ᱚᱱᱟ ᱫᱟᱨᱮ ᱠᱚ ᱚᱱᱠᱟ ᱨᱚᱦᱚᱭ ᱵᱟᱜᱟᱱ ᱡᱟᱹᱥᱛᱤ ᱜᱮ ᱢᱮᱱᱟᱜ-ᱟ ᱛᱟᱦᱚᱞᱮ ᱡᱚᱠᱷᱚᱱ ᱚᱱᱠᱟ ᱦᱚᱭ ᱫᱟᱜ ᱨᱤᱢᱤᱞ ᱞᱮᱠᱷᱟᱱ ᱡᱩᱫᱤ ᱚᱱᱠᱟ ᱵᱮᱥᱤ ᱡᱟᱹᱥᱛᱤ ᱦᱚᱭ ᱞᱮᱠᱷᱟᱱ ᱨᱟᱹᱯᱩᱫ ᱵᱟᱲᱟ ᱠᱚᱜ-ᱟ ᱰᱟᱹᱨ ᱠᱚ ᱚᱱᱟ ᱠᱚᱜᱮ ᱟᱫᱚᱞᱮ ᱥᱟᱢᱴᱟᱣ ᱵᱟᱲᱟ ᱡᱚᱱᱚᱜ-ᱟ ᱯᱷᱟᱠᱟ ᱚᱠᱛᱚ ᱨᱮᱫᱚ
ᱦᱳᱭ ᱦᱳᱭ ᱚᱱᱟ ᱫᱚ ᱟᱹᱰᱤ ᱱᱟᱯᱟᱭ ᱠᱟᱛᱷᱟ ᱵᱮᱱ ᱢᱮᱱ ᱠᱮᱜ-ᱟ ᱡᱮ ᱥᱟᱦᱟᱱ ᱥᱟᱠᱟᱢ ᱠᱚ ᱞᱟᱹᱜᱤᱫ ᱛᱮᱦᱚᱸ ᱠᱚᱥᱴᱚ ᱵᱟᱹᱱᱩᱜ-ᱟ᱾ ᱟᱨ ᱵᱟᱠᱷᱟᱱ ᱢᱤᱫ ᱵᱟᱨ ᱠᱚᱫᱚ ᱱᱟᱦᱟᱜ ᱚᱱᱠᱟ ᱚᱱᱠᱟᱱ ᱡᱟᱭᱜᱟ ᱠᱚ ᱢᱮᱱᱟᱜ ᱠᱚᱣᱟ ᱚᱱᱠᱟᱱ ᱡᱟᱭᱜᱟ ᱨᱮ ᱡᱚᱛᱚ ᱦᱚᱲ ᱢᱮᱱᱟᱜ ᱠᱚᱣᱟ ᱡᱮ ᱥᱟᱦᱟᱱ ᱥᱟᱠᱟᱢ ᱞᱟᱹᱜᱤᱫ ᱱᱟᱦᱟᱜ ᱟᱹᱰᱤ ᱠᱚᱥᱴᱚ ᱡᱮ ᱥᱟᱦᱟᱱ ᱜᱮ ᱱᱟᱦᱟᱜ ᱵᱟᱝ ᱵᱟᱝ ᱵᱟ ᱠᱚ ᱧᱟᱢ ᱛᱟᱦᱮᱱᱟ ᱥᱟᱠᱟᱢ ᱜᱮ ᱵᱟᱠᱚ ᱧᱟᱢ ᱛᱟᱦᱮᱱᱟ᱾ ᱟᱫᱚ ᱚᱱᱠᱟᱱ ᱦᱚᱲ ᱞᱟᱹᱜᱤᱫ ᱫᱚ ᱱᱟᱦᱟᱜ ᱟᱹᱰᱤ ᱢᱩᱥᱠᱤᱞ ᱜᱮ
ᱦᱮᱸ ᱟᱨ ᱩᱱᱠᱩ ᱫᱚ ᱱᱟᱦᱟᱜ ᱦᱟᱱᱮ ᱵᱟᱜᱟᱱ ᱠᱚᱨᱮᱱᱟᱜ ᱡᱩᱫᱤ ᱚᱱᱠᱟ ᱨᱚᱦᱚᱭ ᱵᱟᱜᱟᱱ ᱠᱚ ᱛᱟᱦᱮᱱ ᱛᱟᱠᱚᱣᱟ ᱮᱱᱠᱷᱟᱱ ᱫᱚ ᱚᱱᱟ ᱠᱚ ᱯᱟᱞᱦᱟ ᱠᱚ ᱦᱟᱹᱨ ᱠᱟᱛᱮᱫ ᱦᱚᱸᱠᱚ ᱤᱥᱤᱱ ᱜᱮᱭᱟ ᱱᱚᱝᱠᱟ ᱧᱮᱞ ᱟᱠᱟᱱᱟ ᱟᱨ ᱡᱟᱦᱟᱸᱭ ᱠᱚ ᱚᱱᱠᱟ ᱫᱚ ᱱᱟᱦᱟᱜ ᱠᱷᱟᱱ ᱵᱩᱥᱩᱵ ᱠᱚᱛᱮ ᱦᱚᱸ ᱤᱥᱤᱱ ᱵᱟᱲᱟᱭ ᱜᱮᱭᱟ ᱠᱚ ᱚᱱᱠᱟ ᱧᱮᱞ ᱵᱟᱲᱟ ᱟᱠᱟᱱ ᱛᱟᱠᱚᱣᱟ ᱟᱫᱚ ᱟᱞᱮ ᱫᱚ ᱱᱟᱦᱟᱜ ᱩᱱᱟᱹᱜ ᱫᱚ ᱵᱟᱞᱮ ᱢᱟᱦᱚᱠ ᱜᱮᱭᱟ ᱥᱟᱦᱟᱱ ᱠᱚᱫᱚ ᱚᱱᱮ ᱚᱱᱟ ᱠᱚ ᱥᱟᱦᱟᱱ ᱠᱚᱫᱚ ᱦᱜ ᱦᱟᱹᱴᱩ ᱠᱚ ᱠᱩᱴᱤᱥ ᱠᱚ ᱤᱱᱟᱹ ᱠᱚ ᱟᱨ ᱱᱚᱝᱠᱟ ᱦᱩᱲᱩ ᱛᱤᱠᱤ ᱞᱚᱦᱚᱫ ᱞᱟᱹᱜᱤᱫ ᱫᱚ ᱱᱚᱝᱠᱟ ᱚᱱᱟ ᱪᱚᱯᱚᱫ ᱡᱟᱦᱟᱸ ᱫᱚᱠᱚ ᱢᱮᱛᱟᱜ ᱠᱟᱱ ᱪᱟᱯᱚᱥ ᱠᱚ ᱢᱮᱛᱟᱜ ᱠᱟᱱᱟ ᱟᱫᱚ ᱚᱠᱟᱥᱮᱫ ᱚᱠᱟᱮᱠᱟ ᱠᱚ ᱢᱮᱱᱟ ᱚᱱᱮ ᱚᱱᱟ ᱠᱚ ᱜᱮᱞᱮ ᱢᱟᱜ ᱠᱟᱜ-ᱟ᱾
ᱛᱚᱠᱷᱚᱱ ᱢᱟᱲᱟᱝ ᱨᱮᱱ ᱢᱮᱱᱟ ᱡᱮ ᱦᱳᱲᱳ ᱪᱮᱫ ᱢᱮᱱ ᱠᱮᱜ-ᱟ ᱟᱵᱮᱱ ᱵᱩᱥᱩᱵ ᱛᱮ ᱱᱟᱦᱟᱜ ᱫᱟᱠᱟ ᱤᱥᱤᱱ ᱠᱚ ᱥᱮ ᱤᱭᱟᱹ ᱠᱚ ᱚᱱᱟ ᱫᱚ ᱱᱟᱦᱟᱜ ᱧᱮᱞ ᱧ ᱠᱮᱭᱟᱢ ᱟᱹᱰᱤ ᱩᱥᱟᱹᱨᱟ ᱜᱮ ᱡᱩᱞ ᱪᱟᱵᱟ ᱜᱚᱫᱚᱜᱼᱟ᱾ ᱡᱮᱢᱚᱱ ᱫᱷᱚᱨᱟᱜᱼᱟ ᱛᱮᱢᱚᱱ ᱱᱟᱦ ᱚᱱᱠᱟᱜ ᱜᱮ ᱚᱱᱠᱟ ᱚᱱᱠᱟ ᱫᱚ ᱱᱟᱦᱟᱜ ᱡᱮᱢᱚᱱ ᱠᱚ ᱢᱮᱱᱟ ᱦᱩᱲᱩ ᱛᱤᱠᱤ ᱜᱷᱟᱹᱲᱤᱡ ᱫᱚ ᱚᱱᱠᱟᱱᱟᱜ ᱥᱮᱸᱜᱮᱞ ᱫᱚ ᱫᱚᱨᱠᱟᱨᱚᱜ ᱵᱚᱱᱟ ᱡᱮᱢᱚᱱ ᱢᱤᱫᱴᱮᱱ ᱵᱤᱨ ᱠᱷᱚᱡ ᱯᱟᱞᱦᱟ ᱵᱚᱱ ᱟᱹᱜᱩᱭ ᱛᱟᱦᱮᱱᱟ ᱡᱮᱢᱚᱱ ᱥᱟᱠᱟᱢ ᱠᱚ ᱜᱚᱡ ᱟᱠᱟᱱ ᱚᱱᱟ ᱠᱚ ᱢᱟᱜ ᱯᱟᱞᱦᱟ ᱠᱚ ᱚᱱᱟ ᱠᱚ ᱡᱩᱫᱤ ᱴᱮᱠᱟᱣ ᱞᱮᱠᱷᱟᱡ ᱠᱚᱲᱟᱭ ᱪᱩᱞᱦᱟᱹ ᱨᱮ ᱱᱟᱦᱟᱜ ᱦᱩᱲᱩ ᱪ ᱪᱮᱛᱟᱱ ᱨᱮ ᱛᱟᱦᱚᱞᱮ ᱫᱚ ᱚᱱᱟ ᱫᱚ ᱟᱹᱰᱤ ᱟᱠᱵᱟᱠ ᱱᱟᱦᱟᱜ ᱛᱤᱠᱤᱜᱼᱟ ᱟᱨ ᱠᱟᱹᱢᱤ ᱠᱚ ᱱᱟᱦᱟᱜ ᱟᱥᱟᱱᱚᱜᱼᱟ ᱚᱱᱟ ᱤᱭᱟᱹ ᱠᱚ ᱦᱩᱸ
ᱦᱮᱸ ᱟᱫᱚ ᱚᱱᱟ ᱞᱟᱹᱜᱤᱫ ᱫᱚ ᱚᱱᱠᱟ ᱯᱟᱞᱦᱟ ᱠᱚᱜᱮ ᱦᱟᱹᱨ ᱵᱟᱲᱟᱜ ᱛᱟᱦᱮᱱ ᱟᱨ ᱚᱱᱮ ᱚᱱᱟ ᱪᱟᱯᱚᱥ ᱛᱮ ᱟᱞᱮ ᱫᱚ ᱵᱤᱥᱤ ᱞᱮ ᱤᱭᱟᱹᱭᱟ ᱮᱱᱛᱮᱜ ᱛᱤᱠᱤ ᱞᱚᱦᱚᱫ ᱞᱟᱹᱜᱤᱫ ᱫᱚ ᱚᱱᱟ ᱠᱚ ᱢᱟᱜ ᱵᱟᱲᱟ ᱠᱟᱜ ᱦᱩᱭᱩᱜᱼᱟ ᱟᱫᱚ ᱚᱱᱟ ᱦᱚᱸᱛᱚ ᱪᱟᱯᱚᱥᱚᱛᱚ ᱚᱱᱠᱟ ᱜᱮ ᱞᱚᱜᱚᱱ ᱛᱮ ᱡᱩᱞ ᱜᱚᱫᱚᱜᱼᱟ ᱦᱟᱹᱣ ᱦᱟᱹᱣ᱾ ᱮᱱᱠᱷᱟᱱ ᱚᱱᱟ ᱠᱚᱫᱚ ᱦᱩᱲᱩ ᱠᱚ ᱛᱤᱠᱤ ᱯᱚᱠᱠᱷᱮ ᱫᱚ ᱟᱹᱰᱤ ᱵᱷᱟᱜᱮᱭᱟ ᱟᱨ ᱱᱚᱝᱠᱟ ᱛᱟᱞᱮ ᱰᱷᱟᱹᱲᱠᱟᱹᱜ ᱠᱚ ᱚᱱᱠᱟ ᱢᱮᱱᱟᱜᱼᱟ ᱛᱟᱞᱮ ᱫᱟᱨᱮ ᱠᱚ ᱱᱚᱝᱠᱟ ᱫᱚᱢᱮᱜᱮ ᱢᱮᱱᱟᱜᱼᱟ ᱛᱟᱦᱚᱞᱮ ᱚᱱᱟ ᱠᱚᱨᱮᱱᱟᱜ ᱡᱟᱦᱟᱸ ᱰᱷᱟᱹᱲᱠᱟᱹᱜ ᱠᱚ ᱧᱩᱨᱩ ᱵᱟᱲᱟ ᱠᱚᱜ ᱛᱟᱦᱮᱱ ᱚᱱᱟ ᱠᱚ᱾
ᱦᱳᱭ ᱦᱳᱭ ᱟᱞᱮ ᱥᱮᱫ ᱡᱩᱫᱤᱧ ᱞᱟᱹᱭ ᱠᱷᱟᱱ ᱱᱟᱦᱟᱜ᱾ ᱛᱟᱦᱚᱞᱮ ᱟᱞᱮ ᱥᱮᱫ ᱫᱚ ᱱᱚᱣᱟ ᱵᱤᱨ ᱵᱩᱨᱩ ᱠᱚ ᱟᱹᱰᱤ ᱡᱟᱹᱥᱛᱤ ᱱᱚᱣᱟ ᱵᱟᱡᱟᱨ ᱵᱟᱡᱟᱨ ᱪᱮᱫ ᱤᱧ ᱢᱮᱱᱫᱟ ᱵᱟᱲᱜᱮ ᱫᱩᱣᱟᱹᱨ ᱠᱷᱚᱡ ᱜᱮ ᱱᱟᱦᱱᱟᱜ ᱵᱤᱨᱼᱵᱩᱨᱩ ᱠᱚ ᱥᱩᱨᱩᱜ ᱠᱟᱱᱟ ᱱᱟᱦᱟᱜ ᱦᱳᱭᱥᱮ᱾ ᱟᱫᱚ ᱥᱟᱦᱟᱱ ᱥᱟᱠᱟᱢ ᱠᱚᱫᱚ ᱟᱞᱮ ᱥᱮᱫ ᱫᱚ ᱱᱟᱦᱟᱜ ᱟᱹᱰᱤ ᱟᱸᱴ ᱜᱮ ᱢᱟᱱᱮ ᱟᱥᱟᱱᱤ ᱛᱮᱞᱮ ᱧᱟᱢ ᱛᱟᱦᱮᱱᱟ ᱟᱨ ᱟᱞ ᱥᱮᱫ ᱨᱮᱱ ᱦᱚᱲ ᱠᱚ ᱥᱮ ᱟᱞ ᱴᱷᱮᱱ ᱨᱮᱱ ᱜᱚᱜᱚ ᱛᱟᱠᱚ ᱠᱚ ᱵᱤᱴᱤ ᱛᱟᱠᱚ ᱠᱚ ᱩᱱᱠᱩ ᱡᱩᱫᱤ ᱵᱩᱨᱩᱛᱮ ᱡᱩᱫᱤ ᱠᱚ ᱥᱮᱱ ᱮᱱᱟ ᱟᱨ ᱵᱩᱨᱩ ᱠᱷᱚᱡ ᱡᱩᱫᱤ ᱯᱮ ᱢᱟᱥ ᱜᱟᱱ ᱠᱚ ᱟᱹᱜᱩ ᱞᱮᱠᱷᱟᱡ ᱱᱟᱦᱟᱜ ᱥᱟᱦᱟᱱ ᱥᱟᱠᱟᱢ ᱠᱚ ᱛᱟᱦᱚᱞᱮ ᱯᱮ ᱢᱟᱥ ᱟᱹᱜᱩ ᱚᱱᱟ ᱥᱟᱦᱟᱱ ᱥᱟᱠᱟᱢ ᱛᱮᱜᱮ ᱚᱱᱟ ᱜᱚᱴᱟ ᱜᱚᱴᱟ ᱵᱚᱪᱷᱚᱨ ᱱᱟᱦᱟᱜ ᱡᱚᱢᱞᱮ ᱟ ᱚᱸ ᱠᱩᱞᱟᱹᱜ ᱛᱟᱦᱮᱱᱟ ᱚᱱᱟ ᱠᱚ ᱥᱟᱦᱟᱱ ᱛᱮᱜᱮ᱾
ᱦᱮᱸ ᱦᱮᱸ ᱦᱮᱸ ᱦᱳᱭ ᱟᱫᱚ ᱚᱱᱟᱫᱚ ᱢᱤᱫ ᱫᱷᱟᱣ ᱟᱹᱜᱩ ᱡᱟᱣᱨᱟ ᱠᱟᱜ ᱠᱷᱟᱱ ᱫᱚ ᱟᱫᱚ ᱡᱩᱫᱤ ᱯᱳᱭᱞᱳ ᱨᱮᱜᱮ ᱯᱮ ᱪᱟᱸᱫᱳ ᱜᱟᱱᱮᱢ ᱠᱷᱟᱴᱟᱣ ᱮᱱᱟ ᱚᱱᱟ ᱥᱟᱦᱟᱱ ᱥᱟᱠᱟᱢ ᱤᱫᱤ ᱠᱟᱛᱮᱫ ᱟᱫᱚ ᱮᱱᱠᱷᱟᱱ ᱥᱟᱨᱟ ᱵᱚᱪᱷᱚᱨ ᱦᱳᱭᱛᱚ ᱟᱫᱚ ᱚᱱᱟ ᱞᱟᱹᱜᱤᱫ ᱫᱚ ᱪᱤᱱᱛᱟᱹ ᱵᱷᱟᱵᱱᱟ ᱫᱚ ᱵᱟᱝ ᱛᱟᱦᱮᱱᱟ᱾
ᱦᱳᱭ ᱥᱟᱱᱟᱢ ᱠᱷᱚᱱ ᱢᱟᱲᱟᱝ ᱫᱚ ᱠᱟᱱᱟ ᱥᱟᱦᱟᱱ ᱥᱟᱠᱟᱢ ᱞᱟᱹᱜᱤᱫ ᱫᱚ ᱱᱟᱦᱟᱜ ᱟᱹᱰᱤ ᱪᱤᱱᱛᱟᱹ ᱠᱟᱛᱷᱟ ᱠᱟᱱ ᱜᱮᱭᱟ᱾ ᱪᱮᱫᱟᱜ ᱡᱮ ᱜᱮᱥ ᱠᱚ ᱥᱮ ᱤᱱᱰᱮᱠᱥᱮᱱ ᱠᱚ ᱪᱩᱞᱦᱟᱹ ᱠᱩ ᱚᱱᱟ ᱠᱚᱛᱮ ᱫᱚ ᱱᱟᱦᱟᱜ ᱛᱷᱚᱲᱟ ᱟᱹᱛᱩ ᱚᱲᱟᱜ ᱨᱮᱫᱚ ᱫᱟᱠᱟ ᱠᱚ ᱠᱚᱥᱴᱚ ᱧᱚᱜ ᱜᱮᱭᱟ ᱥᱟᱺᱜᱤ ᱦᱚᱲ ᱵᱚᱱ ᱛᱮᱦᱮᱱᱚᱜ ᱛᱮᱦᱮᱱᱟ ᱟᱨ ᱜᱮᱥ ᱠᱚᱛᱮ ᱤᱱᱰᱮᱠᱥᱮᱱ ᱠᱚᱛᱮ ᱫᱚ ᱱᱟᱦᱟᱜ ᱛᱤᱱᱟᱹᱜ ᱮᱢ ᱤᱥᱤᱱᱟ ᱱᱟᱦᱟᱜ ᱢᱤᱫ ᱵᱟᱨ ᱦᱚᱲ ᱡᱚᱢ ᱞᱮᱠᱟ ᱫᱚ ᱱᱟᱦᱟᱜ ᱴᱷᱤᱠ ᱜᱮᱭᱟ᱾ ᱢᱮᱱᱠᱷᱟᱱ ᱮᱱᱛᱮᱫ ᱩᱱᱟᱹᱜ ᱰᱷᱮᱨ ᱠᱷᱟᱡ ᱫᱚ ᱩᱱᱟᱹᱜ ᱯᱮ ᱯᱩᱱ ᱦᱚᱲ ᱞᱟᱹᱜᱤᱫ ᱫᱚ ᱮᱱᱛᱮᱜ ᱵᱟᱝ ᱵᱟᱛᱨᱟᱜ ᱠᱟᱱᱟ᱾
ᱵᱟᱝ ᱵᱟᱝ᱾
ᱚᱱᱟ ᱫᱚ ᱡᱳᱨ ᱨᱮᱱᱟᱜ ᱵᱟᱨ ᱦᱚᱲ ᱠᱷᱚᱱᱟᱜ ᱯᱮ ᱦᱚᱲ ᱜᱮ ᱚᱱᱟ ᱠᱚᱨᱮᱭ ᱤᱥᱤᱱ ᱫᱚ ᱴᱷᱤᱠᱟ ᱟᱨ ᱱᱚᱝᱠᱟ ᱩᱛᱩ ᱠᱚᱫᱚ ᱴᱷᱤᱠ ᱜᱮᱭᱟ ᱱᱟᱦᱟᱜ ᱠᱷᱟᱱ᱾ ᱢᱮᱱᱠᱷᱟᱱ ᱥᱟᱸᱜᱮ ᱦᱚᱲᱟᱜ ᱫᱟᱠᱟ ᱢᱚᱬᱮ ᱛᱩᱨᱩᱭ ᱦᱚᱲ ᱡᱟᱦᱟᱸ ᱚᱲᱟᱜ ᱚᱲᱟᱜ ᱢᱮᱱᱟᱜ ᱠᱚᱜᱮᱭᱟ ᱟ. ᱛᱩ ᱚᱲᱟᱜ ᱠᱚᱨᱮ ᱫᱚ ᱚᱱᱠᱟ ᱮ ᱯᱚᱨᱤᱵᱟᱨ ᱨᱮ ᱢᱮᱱᱟᱜ ᱟᱠᱟᱫ ᱠᱚᱜᱮᱭᱟ ᱥᱮ ᱯᱩᱱ ᱢᱚᱬᱮ ᱦᱚᱲ ᱠᱟᱛᱮᱜ ᱥᱮ ᱛᱩᱨᱩᱭ ᱦᱚᱲ ᱡᱟᱹᱥᱛᱤ ᱦᱚᱸ ᱢᱮᱱᱟᱜ ᱠᱚᱜᱮᱭᱟ ᱡᱟᱦᱟᱸᱭ ᱫᱚ ᱥᱟᱸᱜᱮ ᱦᱚᱲᱟᱱ ᱤᱭᱟᱹ ᱠᱟᱱᱟ ᱠᱚ ᱯᱚᱨᱤᱵᱚᱨ ᱯᱚᱨᱤᱵᱟᱨ ᱠᱟᱱᱟ ᱠᱚ ᱩᱱᱠᱩ ᱠᱚᱫᱚ ᱛᱟᱦᱚᱞᱮ ᱠᱷᱟᱱ ᱫᱚ᱾
ᱦᱩᱸ᱾ ᱜᱮᱞ ᱦᱚᱲ ᱦᱚᱸᱠᱚ ᱛᱮᱦᱮᱱᱚᱜ ᱠᱟᱱ ᱜᱮᱭᱟ ᱢᱤᱫ ᱜᱮᱞ ᱦᱚᱲ ᱡᱩᱫᱤ ᱠᱚ ᱛᱮᱦᱮᱱᱚᱜ-ᱟ᱾ ᱦᱩᱸ᱾ ᱟᱨ ᱡᱩᱫᱤ ᱚᱱᱟ ᱚᱲᱟᱜ ᱨᱮ ᱚᱝᱠᱟ ᱫᱟᱠᱟ ᱩᱥᱩᱱ ᱠᱚ ᱡᱩᱫᱤ ᱚᱱᱟ ᱜᱮᱥ ᱠᱚᱛᱮ ᱦᱩᱭᱩᱜ-ᱟ ᱛᱟᱦᱞᱮ ᱫᱚ ᱢᱟᱹᱦᱱᱟᱹ ᱵᱷᱤᱛᱨᱤ ᱨᱮᱜᱮ ᱱᱟᱦᱟᱜ ᱚᱱᱟ ᱜᱮᱥ ᱠᱚ ᱟᱫᱷᱟ ᱯᱚᱱᱫᱨᱚ ᱫᱤᱱ ᱨᱮᱜᱮ ᱪᱟᱵᱟᱜ ᱛᱟᱠᱚᱣᱟ᱾ ᱟᱨ ᱱᱤᱛ ᱠᱟᱛᱮᱫ ᱮᱢ ᱧᱮᱞᱟ ᱟᱹᱰᱤ ᱟᱸᱴ ᱚᱱᱟ ᱠᱚ ᱫᱚᱨ ᱢᱮᱱᱟᱜ-ᱟ ᱜᱮᱥ ᱠᱚ ᱤᱭᱟᱹ ᱠᱚ᱾ ᱡᱟᱦᱟᱸ ᱫᱚ ᱚᱱᱟᱨᱮ ᱫᱟᱠᱟ ᱟᱹᱰᱤ ᱢᱩᱥᱠᱤᱞ ᱜᱮᱭᱟ᱾
ᱦᱳᱭ ᱦᱳᱭ᱾ ᱟᱫᱚ ᱛᱟᱦᱞᱮ ᱱᱚᱝᱠᱟ ᱟᱯᱮ ᱫᱚ ᱵᱤᱨ ᱠᱷᱚᱱᱟᱜ ᱱᱤᱛᱚᱜ ᱢᱟ ᱩᱫ ᱯᱩᱴᱠᱟᱹ ᱠᱚ ᱚᱢᱚᱱᱚᱜ ᱚᱠ ᱛᱚ ᱠᱟᱱ ᱜᱮᱭᱟ᱾ ᱮᱱᱠᱷᱟᱱ ᱩᱫ ᱯᱩᱴᱠᱟᱹ ᱠᱚᱫᱚ ᱯᱮ ᱧᱟᱢ ᱜᱮᱭᱟ ᱥᱮ ᱵᱟᱝᱟ, ᱡᱚᱢ ᱵᱟᱲᱟᱭ ᱜᱮᱭᱟ ᱯᱮ ᱥᱮ ᱵᱟᱝ?
ᱦᱳᱭ ᱦᱳᱭ ᱟ ᱩᱜ ᱯᱩᱴᱠᱟᱹ ᱡᱟᱦᱟᱸ ᱵᱮᱱ ᱢᱮᱱ ᱠᱮᱜᱼᱟ ᱚᱱᱟ ᱫᱚ ᱱᱟᱦᱟᱜ ᱟᱹᱰᱤ ᱟᱸᱴ ᱜᱮ ᱱᱮᱛᱟᱨ ᱥᱚᱢᱚᱭ ᱫᱚ ᱦᱩᱭᱩᱜ ᱠᱟᱱᱟ ᱟᱨ ᱡᱟᱦᱟᱸᱭ ᱠᱚ ᱮᱱᱛᱮᱫ ᱟᱹᱰᱤ ᱨᱮᱠᱚ ᱪᱟᱞᱟᱜ ᱛᱮᱦᱮᱱᱟ ᱥᱮ ᱡᱟᱦᱟᱸᱭ ᱡᱚᱞᱫᱤ ᱯᱷᱩᱨᱛᱤ ᱨᱮᱠᱚ ᱛᱮᱦᱮᱱᱟ ᱩᱱᱠᱩ ᱫᱚ ᱱᱟᱦᱟᱜ ᱚᱱᱟ ᱩᱜ ᱯᱩᱴᱠᱟᱹ ᱫᱚᱠᱚ ᱧᱟᱢ ᱟᱹᱜᱩᱭ ᱜᱮᱭᱟ᱾ ᱟᱨ ᱫᱤᱱᱟᱹᱢ ᱜᱮ ᱱᱟᱦᱟᱜ ᱠᱚ ᱥᱩᱲᱟᱹᱭᱟᱠᱚ ᱩᱛᱩᱭᱟᱠᱚ ᱟᱹᱰᱤ ᱥᱤᱵᱤᱞ ᱛᱟᱸᱦᱮᱱᱟ᱾ ᱟᱨ ᱚᱱᱠᱟ ᱜᱮ ᱟᱨ ᱟᱯᱮ ᱥᱮᱫ ᱫᱚ ᱛᱟᱦᱚᱞᱮ ᱩᱜ ᱯᱩᱴᱠᱟᱹ ᱠᱚᱫᱚ ᱧᱟᱢᱚᱜ ᱛᱟᱸᱦᱮᱱᱟ ᱥᱮ ᱵᱟᱝ?
ᱱᱚᱛᱮ ᱫᱚ ᱚᱱᱠᱟᱱ ᱱᱤᱛᱚᱜ ᱫᱚ ᱦᱟᱱᱮ ᱵᱩᱱᱩᱢ ᱠᱚᱨᱮ ᱚᱢᱚᱱᱚᱜ ᱜᱮᱭᱟ ᱚᱱᱟ ᱚᱨᱛᱩᱫ ᱩᱫ ᱠᱚ ᱢᱮᱛᱟᱜ ᱠᱟᱱᱟ ᱟᱵᱚ ᱦᱚᱲ ᱛᱮᱢᱟ ᱠᱟᱬᱦᱟᱱ ᱩᱫ ᱦᱚᱸᱵᱚᱱ ᱢᱮᱛᱟᱜ ᱠᱟᱱ ᱚᱨᱛᱩᱫ ᱦᱚᱸ ᱡᱟᱸᱦᱟᱱᱟᱜ ᱜᱮ᱾ ᱟᱨ ᱱᱚᱛᱮ ᱫᱚ ᱟᱫᱚ ᱚᱱᱠᱟ ᱵᱤᱨᱵᱩᱨᱩ ᱵᱟᱝ ᱦᱚᱛᱮᱡ ᱛᱮ ᱵᱩᱱᱩᱢ ᱠᱚᱫᱚ ᱚᱱᱠᱟ ᱡᱟᱹᱥᱛᱤ ᱵᱟᱹᱱᱩᱜ-ᱟ ᱛᱚ ᱟᱨ ᱛᱟᱞᱦᱮ ᱚᱱᱟ ᱦᱮᱸ ᱟᱹᱣᱲᱟᱹ ᱚᱨᱛᱩᱫ ᱡᱟᱦᱟᱸ ᱫᱚᱠᱚ ᱢᱮᱛᱟᱜ ᱠᱟᱱᱟ ᱱᱚᱝᱠᱟᱱ ᱥᱚᱢᱚᱛᱚᱞ ᱡᱟᱭᱜᱟ ᱠᱚᱨᱮ ᱦᱚᱸ ᱚᱢᱚᱱ ᱵᱟᱲᱟᱜ ᱜᱮᱭᱟ᱾ ᱚᱱᱟ ᱠᱚᱜᱮ ᱢᱤᱫ-ᱵᱟᱨ ᱧᱟᱢᱚᱜ ᱛᱟᱸᱦᱮᱱ ᱟᱨ ᱱᱚᱝᱠᱟ ᱢᱩᱪᱤ ᱩᱸᱫ ᱠᱚ ᱢᱤᱫ-ᱵᱟᱨ᱾ ᱟᱨ ᱯᱩᱴᱠᱟᱹ ᱠᱚᱫᱚ ᱱᱚᱛᱮ ᱫᱚ ᱵᱟᱠᱚ ᱚᱢᱚᱱᱚᱜ ᱜᱮᱭᱟ᱾ ᱦᱮᱸ ᱟᱫᱚ ᱚᱱᱟ ᱫᱚ ᱡᱟᱦᱟᱸᱨᱮ ᱥᱟᱨᱡᱚᱢ ᱵᱤᱨ ᱛᱟᱸᱦᱮᱱᱟ ᱯᱩᱴᱠᱟᱹ ᱫᱚ ᱚᱱᱮ ᱚᱱᱠᱟᱱ ᱡᱟᱭᱜᱟ ᱨᱮᱜᱮ ᱛᱚᱠᱚ ᱚᱢᱚᱱᱚᱜ-ᱟ ᱥᱟᱨᱡᱚᱢ ᱥᱟᱠᱟᱢ ᱡᱟᱦᱟᱸ ᱠᱚᱨᱮ ᱮᱱᱛᱮᱫ᱾ ᱥᱟᱨᱡᱚᱢ ᱵᱤᱨ ᱧᱩᱨ
ᱦᱳᱭ ᱦᱳᱭ ᱟᱨ ᱯᱩᱴᱠᱟᱹ ᱫᱚ ᱱᱟᱦᱟᱜ ᱟᱹᱣᱲᱤ ᱫᱚ ᱵᱟᱠᱚ ᱛᱟᱸᱦᱮᱱᱟ ᱡᱮᱢᱚᱱᱮᱢ ᱢᱮᱱ ᱠᱮᱥ ᱥᱟᱨᱡᱚᱢ ᱵᱤᱨ ᱨᱮᱜᱮ ᱩᱱᱠᱩ ᱫᱚᱠᱚ ᱡᱟᱱᱟᱢᱚᱜ ᱛᱟᱦᱮᱱᱟ ᱪᱮᱫᱟᱜ ᱡᱮ ᱚᱱᱟ ᱫᱚ ᱥᱮᱫᱟᱭ ᱠᱷᱚᱡ ᱜᱮ ᱚᱱᱠᱟᱱ ᱡᱟᱭᱜᱟ ᱨᱮᱜᱮ ᱡᱟᱱᱟᱢᱚᱜ ᱛᱮᱦᱮᱱᱟ ᱟᱨ ᱚᱱᱟ ᱫᱚ ᱞᱚᱥᱚᱫ ᱠᱷᱮᱛ ᱨᱮ ᱥᱮ ᱞᱚᱥᱚᱫ ᱵᱟᱲᱜᱮ ᱠᱚᱨᱮ ᱫᱚ ᱵᱟᱝ ᱡᱟᱱᱟᱢᱚᱜ ᱛᱟᱦᱮᱱᱟ ᱚᱱᱟ ᱫᱚ ᱨᱩᱠᱩᱲ ᱡᱟᱭᱜᱟ ᱨᱮ ᱡᱟᱱᱟᱢᱚᱜ ᱛᱟᱸᱦᱮᱱᱟ᱾ ᱡᱟᱦᱟᱸ ᱴᱷᱮᱡ ᱫᱷᱤᱨᱤ ᱠᱚ ᱛᱮᱦᱮᱱᱟ᱾ ᱟᱨ ᱚᱝᱠᱟᱜᱮ ᱞᱟᱹᱵᱤᱫ ᱦᱟᱥᱟ ᱛᱟᱦᱮᱱᱟ, ᱚᱱᱠᱟᱱ ᱡᱟᱭᱜᱟ ᱴᱷᱮᱡ ᱯᱩᱴᱠᱟᱹ ᱫᱚ ᱠᱚ ᱡᱟᱱᱟᱢᱚᱜ ᱛᱟᱸᱦᱮᱱᱟ᱾ ᱪᱮᱫᱟᱜ ᱡᱮ ᱱᱚᱣᱟ ᱫᱚ ᱱᱟᱦᱟᱜ ᱟᱹᱰᱤ ᱥᱮᱫᱟᱭ ᱠᱷᱚᱡ ᱜᱮ ᱱᱟᱦᱟᱜ ᱠᱟᱹᱴᱤᱡ ᱠᱷᱚᱡ ᱤᱧ ᱧᱮᱞ ᱟᱹᱜᱩ ᱟᱠᱟᱜ-ᱟ ᱡᱮ ᱚᱝᱠᱟᱱ ᱮᱴᱟᱜ ᱡᱟᱭᱜᱟ ᱨᱮ ᱵᱟᱹᱧ ᱧᱟᱢ ᱵᱟᱲᱟᱣ
ᱦᱚᱸ ᱦᱚᱸ᱾ ᱚᱱᱠᱟ ᱫᱚ ᱵᱟᱝ ᱧᱟᱢᱚᱜ ᱜᱮᱭᱟ ᱚᱱᱟ ᱠᱚᱫᱚ᱾ ᱮᱴᱟᱜ ᱮᱴᱟᱜ ᱡᱟᱭᱜᱟ ᱠᱚᱨᱮᱫ ᱫᱚ, ᱚᱱᱟ ᱫᱚ ᱥᱟᱨᱡᱚᱢ ᱵᱤᱨ ᱨᱮᱜᱮ ᱧᱟᱢᱚᱜ-ᱟ᱾ ᱦᱚᱸ, ᱛᱟᱦᱞᱮ ᱯᱮ ᱡᱚᱢ ᱵᱟᱲᱟ ᱠᱮᱜ-ᱟ ᱥᱮ ᱵᱟᱯᱮ ᱡᱚᱢ ᱵᱟᱲᱟ ᱞᱮᱫ ᱠᱚᱣᱟ ᱟᱯᱮ ᱫᱚ ᱯᱩᱴᱠᱟᱹ ᱠᱚᱫᱚ?
ᱦᱳᱭ ᱯᱩᱴᱠᱟᱹ ᱠᱚᱫᱚ ᱱᱟᱦᱟᱜ ᱡᱚᱢ ᱵᱟᱲᱟ ᱜᱮ ᱟᱫᱚ ᱟᱹᱰᱤ ᱥᱤᱵᱤᱞ ᱠᱚ ᱟᱹᱭᱠᱟᱹᱜ ᱛᱟᱸᱦᱮᱱᱟ᱾ ᱟᱨ ᱥᱟᱱᱟᱢ ᱠᱷᱚᱱ ᱢᱟᱲᱟᱝ ᱨᱮ ᱡᱩᱫᱤᱧ ᱞᱟᱹᱭ ᱦᱚᱪᱚᱭᱟ ᱩᱱᱠᱩ ᱫᱚ ᱱᱟᱦᱟᱜ ᱱᱚᱝᱠᱟ ᱞᱮᱴᱚ ᱠᱟᱛᱮᱫ ᱫᱚ ᱟᱹᱰᱤ ᱢᱚᱡᱽ ᱠᱚ ᱟᱹᱭᱠᱟᱹᱜ ᱛᱟᱦᱮᱱᱟ ᱟᱨ ᱥᱳᱲᱮ ᱠᱟᱛᱮᱫ᱾ ᱟᱹᱰᱤ ᱵᱮᱥ ᱠᱚ ᱟᱹᱭᱠᱟᱹᱜ-ᱟ ᱚᱱᱟ ᱠᱤᱱ ᱥᱳᱲᱮ ᱠᱟᱛᱮᱫ ᱡᱩᱫᱤ ᱦᱟᱸᱜ ᱡᱚᱢ ᱞᱮᱠᱟᱱ ᱱᱟᱦᱟᱜ ᱮᱠᱫᱚᱢ ᱱᱩᱱᱟᱹᱜ ᱢᱚᱡᱽ ᱟᱹᱭᱠᱟᱹᱜ-ᱟ, ᱢᱚᱪᱟ ᱯᱷᱮᱨᱮᱥ ᱠᱚ ᱟᱹᱭᱠᱟᱹᱜ-ᱟ᱾ ᱟᱹᱰᱤ ᱜᱟᱱ ᱚᱱᱟ ᱥᱩᱲᱮ ᱫᱟᱠᱟ ᱠᱚ ᱡᱚᱢᱚᱜᱚᱜᱼᱟ ᱱᱟᱜ, ᱟᱨ ᱢᱚᱱᱮ ᱠᱚᱼᱼ ᱛᱚᱵᱟᱭ ᱵᱤᱜᱼᱟ ᱾
ᱦᱮᱸ ᱦᱮᱸ᱾
ᱟᱨ ᱛᱟᱦᱚᱞᱮ ᱛᱚᱵᱮ ᱟᱯᱮ ᱫᱚᱯᱮ ᱡᱚᱢ ᱵᱟᱲᱟ ᱟᱠᱟᱫ ᱠᱚᱣᱟ ᱥᱮ ᱛᱟᱦᱚᱞᱮ ᱥᱩᱥᱚ ᱫᱚ ᱾
ᱦᱮᱸ ᱡᱚᱢ ᱵᱟᱲᱟ ᱫᱚ ᱦᱩᱭ ᱠᱟᱱ ᱜᱮᱭᱟ ᱟᱫᱚ ᱱᱮᱥ ᱫᱚ ᱱᱟᱦᱟᱜ ᱵᱟᱝᱞᱮ ᱧᱟᱢ ᱟᱠᱟᱫ ᱠᱚᱣᱟ ᱟᱨ ᱱᱚᱝᱠᱟᱼᱼ ᱟᱞᱮᱚ ᱱᱚᱛᱮ ᱫᱚ ᱡᱮᱦᱮᱛᱩ ᱵᱟᱝ ᱚᱢᱚᱱᱚᱜ ᱜᱮᱭᱟ ᱾ ᱟᱫᱚ ᱱᱚᱝᱠᱟ ᱯᱮᱲᱟ ᱚᱲᱟᱜᱼᱼ ᱠᱚᱨᱮ ᱠᱷᱚᱱᱟᱜ ᱠᱚ ᱟᱹᱜᱩ ᱵᱟᱲᱟ ᱟᱞᱮ ᱜᱮᱭᱟ, ᱟᱫᱚ ᱱᱮᱥ ᱫᱚ ᱱᱟᱜ ᱟᱹᱣᱨᱤᱞᱮ ᱧᱟᱢ ᱠᱚᱣᱟ ᱚᱱᱠᱟ ᱫᱚ ᱾
ᱦᱳᱭ ᱚᱱᱮ ᱚᱱᱠᱟ ᱫᱟᱣ ᱠᱚ ᱡᱩᱫᱤ ᱧᱟᱢ ᱞᱮᱱᱠᱷᱟᱱ ᱡᱚᱢ ᱞᱟᱹᱜᱤᱫ ᱥᱮ ᱚᱱᱠᱟᱼᱼ ᱯᱮᱲᱟ ᱚᱲᱟᱜ ᱠᱚᱨᱮ ᱠᱚ ᱥᱟᱵ ᱵᱟᱹᱲᱛᱤ ᱞᱮᱠᱚ ᱠᱷᱟᱡ ᱢᱟᱱᱮ ᱥᱮᱠᱚ ᱟᱹᱜᱩ ᱵᱟᱹᱲᱛᱤ ᱞᱮᱠᱚ ᱠᱷᱟᱱᱼᱼ ᱛᱟᱦᱚᱞᱮ ᱩᱱ ᱚᱠᱛᱚ ᱫᱚ ᱟᱹᱰᱤ ᱢᱚᱡᱽ, ᱢᱚᱡᱽ ᱡᱚᱢ ᱠᱟᱛᱮᱫ ᱤᱥᱤᱱ ᱠᱟᱛᱮᱫᱼᱼ ᱨᱟᱹᱥᱠᱟᱹ ᱜᱮ ᱢᱚᱱᱮ ᱡᱤᱵᱤᱼᱼ
ᱨᱟᱹᱥᱠᱟᱹ ᱜᱮ ᱵᱩᱡᱷᱟᱹᱜ ᱛᱟᱦᱮᱱ ᱦᱚᱭ ᱦᱚᱭ ᱾
ᱦᱩᱸ
ᱦᱚᱭ ᱛᱚ ᱾
ᱰᱟᱨᱼᱼ
ᱦᱳᱭ ᱢᱟ ᱚᱠᱛᱚ ᱠᱚᱦᱚᱸ ᱠᱩᱲᱟᱹᱣᱮᱱ ᱛᱟᱞᱟᱝᱟ ᱨᱚᱯᱚᱲ ᱨᱮᱱᱟᱜ ᱾
ᱦᱳᱭ ᱦᱳᱭ ᱾
ᱟᱹᱰᱤ ᱟᱭᱢᱟ ᱱᱟᱯᱟᱭ ᱱᱟᱯᱟᱭ ᱠᱟᱛᱷᱟ ᱠᱚᱜᱮ ᱞᱟᱝ ᱜᱟᱞᱚᱪ ᱠᱮᱫᱮᱜᱼᱟ, ᱵᱷᱟᱜᱮ ᱵᱩᱡᱷᱟᱹᱣ ᱮᱱᱟ ᱾
ᱦᱚᱭ ᱦᱚᱭ
ᱴᱷᱤᱠ ᱜᱮᱭᱟ ᱟᱨᱚ ᱦᱮᱸ ᱚᱱᱠᱟ ᱜᱮ ᱟᱨᱦᱚᱸ ᱚᱠᱛᱚ ᱠᱚ ᱧᱟᱢ ᱞᱮᱱᱠᱷᱟᱱ ᱨᱚᱯᱼᱼ ᱨᱚᱯᱚᱲ ᱦᱩᱭᱩᱜᱼᱟ ᱛᱟᱭᱚᱢ ᱫᱟᱨᱟᱢ ᱾
ᱦᱚᱭ ᱚᱱᱟᱢᱟ ᱚᱠᱛᱚ ᱠᱚ ᱡᱩᱫᱤ ᱧᱟᱢ ᱦᱩᱭ ᱞᱮᱱᱠᱷᱟᱱ ᱚᱱᱟ ᱢᱟ ᱨᱚᱯᱚᱲ ᱦᱩᱭᱩᱜ ᱜᱮ ᱾ ᱛᱟᱦᱞᱮ ᱢᱟᱱᱮ ᱥᱚᱢᱚᱭ ᱦᱚᱸ ᱦᱩᱭᱱᱟ ᱾
ᱦᱮᱸ ᱦᱮᱸ ᱾